ᱦᱮᱸ ᱦᱮᱞᱳ
ᱜᱚᱢᱠᱮ ᱜᱚᱝᱠᱮ ᱡᱚᱦᱟᱨ ᱜᱮ ᱜᱚᱝᱠᱮ
ᱦᱳᱭ ᱜᱚᱝᱠᱮ ᱡᱚᱦᱟᱨ ᱜᱮ
ᱟᱨ ᱛᱟᱦᱚᱞᱮ ᱪᱮᱫ ᱵᱤᱱ ᱪᱤᱠᱟᱹᱭᱮᱫᱼᱟ ᱜᱚᱝᱠᱮ ᱞᱟᱹᱭ ᱧᱚᱜ ᱵᱤᱱ ᱠᱟᱹᱴᱤᱡ
ᱟᱹᱞᱤᱧ ᱫᱚ ᱠᱟᱹᱴᱤᱡ ᱵᱟᱡᱟᱨ ᱥᱮᱫ ᱞᱤᱧ ᱪᱟᱞᱟᱣ ᱞᱮᱱ ᱛᱟᱦᱮᱸᱱᱟ ᱦᱳᱭ ᱥᱮ ᱟᱫᱚ ᱦᱟᱸᱜ ᱛᱮᱦᱮᱧ ᱢᱟ ᱫᱤᱠᱩ ᱠᱚᱣᱟᱜ ᱨᱚᱛᱷ ᱠᱟᱱᱟ ᱦᱳᱭ
ᱦᱳᱭ ᱦᱳᱭ
ᱟᱫᱚ ᱦᱟᱸᱜ ᱚᱱᱛᱮ ᱞᱤᱧ ᱪᱟᱞᱟᱣ ᱞᱮᱱᱛᱷᱮ ᱪᱟᱞᱟᱣ ᱮᱱ ᱠᱷᱟᱡ ᱡᱷᱤᱞᱯᱤ ᱦᱚᱸᱞᱤᱧ ᱡᱚᱢ ᱛᱚᱨᱟ ᱠᱮᱫᱟ ᱦᱳᱭᱥᱮ
ᱚ ᱟᱹᱰᱤ ᱥᱤᱵᱤᱞ ᱫᱚ ᱜᱚᱢᱠᱮ ᱡᱷᱤᱞᱯᱤ ᱢᱟ
ᱦᱳᱭ ᱦᱳᱭ ᱟᱹᱰᱤ ᱥᱤᱵᱤᱞ ᱜᱮ ᱟᱫᱚ ᱡᱷᱤᱞᱟᱹᱯᱤ ᱦᱟᱸᱜ ᱦᱳᱭ ᱦᱳᱭ ᱫᱚᱢᱮ ᱦᱮᱲᱮᱢ ᱜᱮᱭᱟ ᱛᱚ ᱟᱫᱚ ᱦᱮᱲᱵᱮᱜ ᱦᱮᱲᱮᱢ ᱦᱮᱸᱲᱮᱢ ᱢᱮᱱ ᱞᱮᱠᱷᱟᱡ ᱦᱚᱸ ᱟᱹᱰᱤ ᱡᱳᱨ ᱦᱟᱸᱜ ᱚᱱᱟ ᱫᱚ ᱦᱟᱸᱜ ᱟᱫᱚ ᱱᱚᱜᱼᱚ ᱱᱚᱝᱠᱟ ᱯᱚᱨᱚᱵᱽ ᱠᱚᱨᱮ ᱜᱮ ᱧᱟᱢᱚᱜ ᱵᱟᱲᱟᱜ ᱜᱮᱭᱟ ᱛᱚ ᱟᱫᱚ ᱵᱟᱠᱷᱟᱡ ᱮ ᱥᱤᱡᱤᱱ ᱨᱮᱢᱟ ᱚᱱᱠᱟ ᱯᱚᱨᱚᱵᱽ ᱢᱮᱞᱟ ᱠᱚᱨᱮ ᱜᱮ ᱧᱟᱢᱚᱜᱼᱟ ᱦᱳᱭ ᱥᱮ ᱟᱞᱮ ᱱᱚᱛᱮ ᱫᱚ
ᱦᱳᱭ
ᱟᱫᱚ ᱦᱟᱸᱜ ᱫᱚᱢᱮ ᱦᱮᱲᱮᱢ ᱟᱨ ᱦᱟᱸᱜ ᱟᱨ ᱫᱚᱢᱮ ᱡᱚᱢ ᱥᱟᱱᱟ ᱞᱤᱧᱟ ᱦᱳᱭᱥᱮ ᱛᱮᱦᱮᱧ ᱞᱤᱧ ᱡᱚᱢ ᱠᱮᱫᱟ ᱟᱨᱦᱚ ᱜᱟᱯᱟ ᱱᱚᱜ ᱡᱚᱢ ᱥᱟᱱᱟ ᱞᱤᱧᱟ
ᱟᱨ ᱛᱟᱦᱚᱞᱮ ᱜᱚᱢᱠᱮ ᱚᱱᱠᱟ ᱛᱤᱱᱟᱹᱜ ᱜᱟᱱ ᱵᱮᱱ ᱡᱚᱢ ᱠᱮᱜᱼᱟ?
ᱡᱚᱢ ᱫᱚᱞᱤᱧ ᱡᱚᱢ ᱠᱮᱫᱟ ᱢᱮᱱ ᱞᱮᱱᱠᱷᱟᱱ ᱫᱚ ᱵᱤᱥᱤ ᱫᱚ ᱵᱟᱹᱞᱤᱧ ᱡᱚᱢ ᱠᱟᱫᱟ ᱦᱳᱭ ᱥᱮ
ᱚ
ᱫᱚᱥ ᱜᱚᱱᱰᱟ ᱜᱟᱱᱤᱧ ᱡᱚᱢ ᱠᱮᱫᱟ
ᱚ ᱛᱟᱦᱚᱞᱮ ᱢᱟ ᱟᱹᱰᱤ ᱡᱟᱹᱥᱛᱤ ᱜᱮ ᱟᱹᱞᱤᱧ ᱢᱟ ᱩᱛᱩ ᱡᱚᱢ ᱥᱟᱱᱟ ᱞᱤᱧ ᱜᱮ ᱟᱨ ᱦᱮᱲᱮᱢ ᱛᱮ ᱡᱟᱦᱟᱸ ᱜᱮ ᱵᱷᱟᱜᱟᱜ ᱟᱹᱞᱤᱧ ᱦᱮᱸ ᱵᱟᱨᱭᱟ ᱜᱟᱱ ᱡᱚᱢ ᱞᱮᱠᱷᱟᱱ ᱜᱮ ᱥᱚᱸᱜᱮ ᱞᱤᱧ ᱵᱷᱟᱜᱟᱣ ᱜᱚᱫᱚᱜᱼᱟ
ᱚ ᱟᱹᱞᱤᱧ ᱫᱚ ᱜᱚᱢᱠᱮ ᱵᱟᱞᱤᱧ ᱵᱷᱟᱜᱟᱜᱼᱟ ᱟᱹᱞᱤᱧ ᱫᱚ ᱥᱚᱠᱛᱚ ᱞᱤᱧ ᱡᱚᱢᱟ
ᱦᱳᱭ ᱦᱳᱭ ᱟᱫᱚ ᱡᱟᱭᱦᱳᱠ ᱚᱱᱟ ᱡᱤᱞᱯᱤᱞ ᱨᱮᱱᱟᱜ ᱠᱟᱛᱷᱟ ᱵᱚᱱ ᱞᱟᱹᱭ ᱠᱮᱜᱼᱟ ᱛᱟᱦᱚᱞᱮ ᱚᱱ ᱚᱱᱠᱟ ᱟᱨᱚ ᱪᱮᱫ ᱞᱟᱹᱰᱩ ᱠᱚᱵᱤᱱ ᱠᱩᱥᱤᱭᱟᱜ ᱜᱮᱭᱟ ᱡᱟᱹᱥᱛᱤ ᱧᱚᱜ ᱠᱟᱹᱴᱤᱡ ᱞᱟᱹᱭ ᱧᱚᱜ ᱵᱤᱱ
ᱚ ᱞᱟᱹᱰᱩ ᱢᱮᱱ ᱞᱮᱱᱠᱷᱟᱱ ᱫᱚ ᱡᱷᱤᱞᱟᱹᱯᱤ ᱫᱚ ᱟᱹᱰᱤ ᱡᱩᱨ ᱜᱮ
ᱦᱳᱭ ᱟᱨ ᱚᱱᱟ ᱵᱮᱜᱚᱨ
ᱚᱱᱟ ᱵᱮᱜᱚᱨ ᱢᱮᱱᱟᱜᱼᱟ ᱡᱚᱵᱮ ᱞᱟᱹᱰᱩ ᱦᱳᱭ
ᱦᱳᱭ ᱦᱳᱭ
ᱟᱨ ᱟᱨᱦᱚ ᱢᱮᱱᱟᱜ ᱠᱟᱫᱟ ᱜᱚᱡᱟ
ᱦᱚᱭ
ᱦᱩᱸ
ᱛᱟᱦᱚᱞᱮ ᱚᱱᱟ ᱠᱚᱵᱤᱱ ᱠᱩᱥᱤᱭᱟᱜ ᱜᱮᱭᱟ
ᱦᱳᱭ ᱜᱚᱝᱠᱮ
ᱟᱪᱪᱷᱟ ᱟᱪᱪᱷᱟ
ᱦᱩᱸ
ᱦᱳᱭ ᱱᱟᱯᱟᱭ ᱠᱟᱛᱷᱟ ᱞᱟᱹᱰᱩ ᱠᱚ ᱨᱮᱢᱟ ᱞᱟᱹᱭ ᱞᱮᱠᱷᱟᱱ ᱢᱚᱱᱮ ᱰᱷᱟᱝᱚᱜ ᱜᱮᱭᱟ ᱟᱨ ᱧᱮᱞ ᱞᱮᱠᱷᱟᱱ ᱦᱚᱸ ᱩᱞᱤ ᱫᱟᱜ ᱠᱚᱦᱚᱸ ᱡᱚᱨᱚ ᱜᱚᱫᱚᱜ ᱜᱮᱭᱟ ᱪᱮᱫ ᱵᱤᱱ ᱞᱟᱹᱭᱟ
ᱦᱳᱭ ᱦᱳᱭ ᱟᱫᱚ ᱩᱞᱤ ᱫᱟᱜ ᱡᱚ ᱨᱚᱲ ᱨᱮᱦᱚᱸ ᱟᱫᱚ ᱡᱚᱢ ᱛᱚ ᱞᱟᱹᱠᱛᱤᱭᱟᱢ ᱜᱮ ᱠᱟᱱᱟ ᱥᱮ ᱦᱳᱭ ᱥᱮ
ᱦᱳᱭ ᱦᱳᱭ
ᱟᱫᱚ ᱠᱟᱹᱣᱰᱤ ᱠᱚ ᱡᱚᱠᱷᱚᱱ ᱵᱟᱝ ᱛᱟᱦᱮᱸᱱᱟ ᱛᱚᱠᱷᱚᱱ ᱫᱚ ᱟᱫᱚ ᱪᱮᱫ ᱩᱞᱤ ᱫᱟᱜ ᱠᱚ ᱧᱩᱨᱩ ᱜᱚᱫᱚᱜᱼᱟ
ᱦᱳᱭ ᱦᱳᱭ
ᱡᱚᱢ ᱛᱮᱦᱚᱸ ᱵᱟᱝ ᱜᱟᱱᱚᱜᱼᱟ ᱟᱫᱚ ᱠᱟᱹᱣᱰᱤ ᱠᱚ ᱛᱟᱦᱮᱸ ᱞᱮᱠᱷᱟᱱ ᱦᱟᱜ ᱡᱚᱢ ᱫᱚ ᱠᱚᱫᱚ ᱜᱟᱱᱚᱜᱼᱟ ᱠᱤᱨᱤᱧ ᱠᱟᱛᱮᱫ ᱡᱚᱢᱚᱜᱼᱟ᱾
ᱦᱳᱭ ᱦᱳᱭ ᱦᱳᱭ ᱱᱟᱯᱟᱭ ᱠᱟᱛᱷᱟ ᱜᱮ
ᱦᱳᱭ ᱛᱟᱦᱚᱞᱮ ᱜᱚᱝᱠᱮ ᱟᱞᱮ ᱥᱮᱱ ᱢᱟ ᱛᱮᱦᱮᱧ ᱢᱟ ᱫᱚᱢᱮ ᱫᱟᱜ ᱟᱜ ᱞᱮ ᱫᱟᱜ ᱟᱜ ᱞᱮ ᱛᱚ ᱜᱚᱢᱠᱮ ᱟᱯᱮ ᱥᱮᱱ ᱫᱚ ᱫᱟᱜ ᱠᱮᱫ ᱟᱭ ᱥᱮ ᱵᱟᱝ
ᱦᱳᱭ ᱜᱚᱢᱠᱮ ᱚᱱᱠᱟ ᱫᱚ ᱦᱟᱸᱜ ᱠᱟᱹᱡ ᱠᱟᱹᱡᱼᱮ ᱮᱫᱟᱜ ᱠᱮᱫ ᱜᱮᱭᱟ ᱫᱚᱢᱮ ᱡᱟᱹᱥᱛᱤ ᱵᱟᱭ ᱫᱟᱜ ᱞᱮᱜᱼᱟ ᱛᱚᱵᱮ ᱱᱚᱣᱟ ᱫᱚ ᱱᱚᱝᱠᱟ ᱫᱟᱜ ᱱᱚᱛᱮ ᱫᱚ ᱜᱚᱢᱠᱮ ᱚᱠᱟᱨᱮ ᱠᱷᱮᱛ ᱦᱚᱸ ᱯᱮᱨᱮᱡᱚᱜ ᱛᱟᱵᱤᱱᱟ
ᱚ ᱦᱮᱸ ᱟᱹᱞᱤᱧ ᱦᱚᱸ ᱜᱚᱝᱠᱮ ᱠᱟ. ᱡ ᱞᱤᱧ ᱪᱟᱞᱟᱣ ᱞᱮᱱ ᱛᱟᱦᱮᱸᱱᱟ ᱚᱱᱛᱮ ᱠᱷᱚᱱᱟᱜ ᱦᱮᱡ ᱠᱟᱛᱮ ᱚᱱᱮ ᱢᱟᱴᱷ ᱥᱮᱱ ᱵᱟᱡᱟᱨ ᱥᱮᱫ ᱞᱤᱧ ᱪᱟᱞᱟᱣ ᱞᱮᱱ ᱛᱟᱦᱮᱸᱱᱟ ᱛᱚ ᱟᱫᱚ ᱠᱷᱮᱞᱳᱰ ᱨᱮᱦᱚ ᱫᱚᱢᱮ ᱫᱟᱜ ᱟᱫᱚ ᱚᱱᱠᱟ ᱛᱮᱜᱮᱞᱮ ᱠᱷᱮᱞ ᱠᱮᱫᱼᱟ ᱦᱳᱭ ᱥᱮ
ᱦᱳᱭ ᱛᱟᱦᱚᱞᱮ ᱚᱱᱠᱟ ᱫᱚ ᱦᱟᱸᱜ ᱟᱵᱤᱱ ᱦᱚᱸ ᱠᱷᱮᱞᱳᱰᱤᱭᱟᱹ ᱠᱟᱱ ᱜᱮᱭᱟᱵᱤᱱ ᱪᱮᱛᱟ᱾
ᱦᱳᱭ ᱜᱚᱝᱠᱮ ᱟᱹᱞᱤᱧ ᱫᱚ ᱠᱷᱮᱞᱳᱰᱤᱭᱟᱹ ᱠᱟᱱᱟᱞᱤᱧ
ᱟᱫᱚ ᱛᱟᱦᱚᱞᱮ ᱚᱱᱠᱟ ᱞᱟᱹᱭ ᱞᱮᱠᱷᱟᱱ ᱫᱚ ᱦᱩ ᱞᱟᱹᱴᱩ ᱞᱟᱹᱴᱩ ᱚᱱᱠᱟ ᱛᱟᱦᱚᱞᱮ ᱠᱷᱮᱞ ᱠᱚᱵᱮᱱ ᱪᱟᱞᱟᱣ ᱵᱟᱲᱟᱭ ᱜᱮᱭᱟ ᱥᱮ ᱵᱟᱝ
ᱵᱟᱝ ᱜᱚᱝᱠᱮ ᱚᱱᱠᱟ ᱫᱚ ᱦᱟᱸᱜ ᱟᱹᱶᱨᱤᱞᱤᱧ ᱦᱩᱭᱩᱜᱼᱟ ᱦᱳᱭ ᱥᱮ ᱚᱱᱟ ᱮᱸ ᱞᱟᱹᱴᱩ ᱠᱷᱮᱞ ᱫᱚ ᱵᱟᱝ ᱠᱟᱹᱴᱤᱡ ᱠᱷᱮᱞ ᱠᱚᱫᱚᱞᱤᱧ ᱪᱟᱞᱟᱜ ᱜᱮᱭᱟ᱾
ᱦᱳᱭ ᱛᱟᱦᱟᱞᱮ ᱜᱟᱛᱮ ᱠᱚ ᱪᱮᱫ ᱞᱮᱠᱟᱵᱤᱱ ᱫᱟᱲᱮᱭᱟᱜ ᱜᱮᱭᱟ
ᱦᱳᱭ ᱜᱚᱝᱠᱮ ᱜᱟᱛᱮ ᱠᱚᱫᱚ ᱦᱟᱸᱜ ᱱᱟᱯᱟᱭ ᱥᱟᱺᱦᱤᱡ ᱜᱮᱞᱤᱧ ᱫᱟᱲᱮᱭᱟᱜ ᱜᱮᱭᱟ
ᱚ
ᱦᱮᱸ
ᱦᱳᱭ ᱱᱟᱯᱟᱭ ᱧᱚᱜ ᱜᱟᱛᱮᱜ ᱵᱮᱱ ᱮᱱᱠᱷᱟᱱ ᱚᱱᱟ ᱦᱮᱸ ᱱᱟᱯᱟᱭ ᱧᱚᱜ ᱵᱤᱱ ᱜᱟᱛᱮ ᱦᱚ ᱦᱩ ᱦᱚ ᱱᱟᱯᱟᱭ ᱧᱚᱜᱵᱤᱱ ᱜᱟᱛᱮ ᱞᱮᱱᱠᱷᱟᱱ ᱞᱟᱹᱴᱩ ᱠᱷᱮᱞ ᱠᱚᱵᱤᱱ ᱪᱟᱞᱟᱣ ᱫᱟᱲᱮᱭᱟᱜᱼᱟ ᱟᱨ ᱠᱟᱹᱣᱰᱤ ᱠᱚᱦᱚᱸ ᱡᱟᱹᱥᱛᱤ ᱵᱤᱱ ᱟᱨᱡᱟᱣ ᱫᱟᱲᱮᱭᱟᱜᱼᱟ
ᱦᱳᱭ ᱦᱳᱭ
ᱟᱹᱰᱤ ᱦᱚᱲᱜᱮ ᱚᱱᱠᱟ ᱠᱚ ᱞᱟᱹᱭᱟ ᱡᱮ ᱱᱚᱣᱟ ᱵᱚᱞ ᱜᱟᱛᱮᱜ ᱛᱮᱫᱚ ᱪᱮᱫ ᱦᱚᱸ ᱵᱟᱭ ᱦᱩᱭᱩᱜᱼᱟ ᱢᱮᱱᱠᱷᱟᱱ ᱵᱟᱝ ᱵᱚᱞ ᱜᱟᱛᱮᱜ ᱛᱮᱦᱚᱸ ᱠᱟᱹᱣᱰᱤ ᱟᱨᱡᱟᱣ ᱨᱮᱱᱟᱜ ᱦᱚᱨ ᱦᱮᱱᱟᱜ ᱠᱟᱫ ᱜᱮᱭᱟ ᱪᱮᱫᱟᱜ ᱥᱮ ᱧᱮᱞ ᱵᱤᱱ ᱟᱵᱮᱱ ᱡᱩᱫᱤ ᱠᱟᱹᱴᱤᱡ ᱵᱮᱥ ᱧᱚᱜ ᱵᱮᱱ ᱠᱷᱮᱞ ᱠᱮᱭᱟ ᱚᱱᱠᱟ ᱞᱟᱴᱩ ᱠᱷᱮᱞ ᱵᱚᱨᱮ ᱠᱚ ᱤᱫᱤ ᱵᱮᱱᱟ ᱚᱱᱟ ᱦᱚᱸᱛᱚ ᱵᱤᱱᱟᱹ ᱠᱟᱹᱣᱰᱤ ᱛᱮᱫᱚ ᱵᱟᱵᱮᱱ ᱪᱟᱞᱟᱜ ᱟᱥᱮ ᱟᱵᱤᱱᱟᱹᱠᱟᱣᱰᱤ ᱟᱛᱮᱫ ᱵᱤᱱ ᱪᱟᱞᱟᱜᱼᱟ ᱥᱮ ᱟᱨᱦᱚᱸ ᱡᱩᱫᱤ ᱚᱱᱟ ᱠᱷᱚᱱ ᱦᱚᱸ ᱡᱟᱹᱥᱛᱤ ᱡᱩᱫᱤ ᱵᱮᱱ ᱠᱷᱮᱞ ᱠᱮᱭᱟ, ᱛᱟᱦᱟᱞᱮ ᱪᱮᱛᱟᱱ ᱞᱮᱵᱮᱞ ᱡᱟᱦᱟᱸ ᱫᱚ, ᱮᱴᱮᱴ ᱞᱮᱵᱮᱞ ᱠᱚᱨᱮ ᱵᱚᱱ ᱠᱷᱮᱞ ᱫᱟᱲᱮᱭᱟᱜ ᱠᱷᱟᱱ ᱢᱟ, ᱟᱨᱦᱚ ᱡᱟᱹᱥᱛᱤ ᱠᱟᱹᱣᱰᱤ ᱵᱤᱱ ᱟᱨ ᱡᱟᱣ ᱫᱟᱲᱮᱜᱼᱟ
ᱦᱳᱭ ᱢᱟᱱᱮ ᱜᱚᱢᱠᱮ ᱟᱵᱤᱱ ᱫᱚᱵᱤᱱ ᱠᱷᱮᱞᱳᱰ ᱟᱵᱤᱱ ᱫᱚᱵᱤᱱ ᱜᱟᱛᱮᱜ ᱜᱮᱭᱟ ᱥᱮ ᱵᱟᱝ ᱱᱚᱝᱠᱟ
ᱜᱚᱝᱠᱮ ᱟᱹᱞᱤᱧ ᱦᱚᱸ ᱚᱱᱠᱟ ᱫᱚ ᱦᱟᱸᱜ, ᱮᱲᱮ ᱱᱟᱥᱮ ᱫᱚᱞᱤᱧ ᱜᱟᱛᱮ ᱵᱟᱲᱟᱜ ᱜᱮᱭᱟ ᱛᱚᱵᱮ ᱩᱱᱟᱹᱜ ᱡᱟᱹᱥᱛᱤ ᱢᱟᱱᱮ ᱥᱮᱨᱚᱠᱚᱢ ᱠᱷᱮᱞᱳᱰᱤ ᱫᱚ ᱵᱟᱝ ᱠᱟᱱᱟᱞᱤᱧ ᱚᱱᱠᱟ ᱥᱩᱨ ᱥᱩᱯᱩᱨ ᱠᱚᱨᱮ ᱚᱱᱠᱟ ᱥᱤᱢ ᱠᱷᱮᱞ ᱠᱚ ᱦᱩᱭ ᱵᱟᱲᱟᱜᱼᱟ ᱟᱫᱚ ᱚᱱᱟ ᱠᱚᱜᱮᱞᱤᱧ ᱵᱟᱲᱟᱜᱼᱟ ᱛᱚᱵᱮ ᱟᱹᱞᱤᱧ ᱫᱚ ᱫᱚᱢᱮ ᱞᱟᱹᱴᱩ ᱠᱷᱮᱞᱳᱰᱤ ᱫᱚ ᱵᱟᱝ ᱠᱟᱱᱟᱞᱤᱧ ᱛᱚ ᱚᱱᱟᱛᱮ
ᱦᱳᱭ ᱦᱳᱭ ᱟᱫᱚ, ᱟᱹᱞᱤᱧ ᱞᱮᱠᱟ ᱜᱮ ᱡᱮᱢᱚᱱ ᱠᱤᱱ ᱢᱮᱱ ᱠᱮᱫᱟ ᱚᱱᱠᱟ ᱜᱮ
ᱦᱳᱭ ᱦᱳᱭ
ᱦᱩᱸ
ᱱᱟᱯᱟᱭ ᱠᱟᱛᱷᱟ ᱜᱮ, ᱟᱨ ᱛᱟᱦᱚᱞᱮ ᱜᱚᱝᱠᱮ ᱚᱱᱠᱟ ᱫᱚ ᱫᱟᱜ ᱡᱟᱹᱲᱤ ᱟᱯᱮ ᱟᱯᱮ ᱢᱟ ᱵᱷᱟᱹᱞᱤ ᱜᱮ, ᱛᱟᱦᱚᱞᱮ ᱞᱟᱹᱭᱮᱫ ᱟᱵᱤᱱ ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧᱲᱟ ᱠᱮᱫ ᱛᱟᱵᱚᱱᱟ᱾
ᱦᱳᱭ ᱜᱚᱢᱠᱮ ᱨᱚᱦᱚᱭ ᱠᱚᱫᱚ ᱦᱟᱸᱜ ᱟᱹᱣᱨᱤ ᱞᱮ ᱫᱷᱩᱨᱟᱹ ᱮᱛᱚᱦᱚᱵ ᱜᱚᱜ ᱠᱟᱜᱼᱟ ᱦᱳᱭ ᱥᱮ ᱚᱱᱟ ᱫᱟᱜ ᱠᱚ ᱫᱚᱢᱮ ᱦᱟᱸᱜ ᱠᱟᱹᱴᱤᱡ ᱫᱟᱜ ᱟ ᱞᱮᱟᱭ ᱛᱚ ᱟᱫᱚ ᱦᱟᱸᱜ ᱠᱷᱟᱹᱮᱛ ᱵᱟᱹᱫᱽ ᱠᱚᱫᱚ ᱦᱟᱱᱮ ᱯᱮᱨᱮᱡ ᱪᱟᱵᱟ ᱟᱠᱟᱱ ᱛᱟᱞᱮᱭᱟ
ᱚ ᱟᱪᱪᱷᱟ ᱟᱪᱪᱷᱟ
ᱚ ᱟᱫᱚ ᱦᱮ ᱪᱟᱨᱟ ᱠᱚᱦᱚᱸ ᱰᱩᱵᱩᱡ ᱵᱟᱲᱟ ᱟᱠᱟᱱ ᱜᱮᱭᱟ, ᱟᱫᱚ ᱦᱩᱰᱤᱧ ᱵᱟᱪᱷᱟ ᱧᱚᱜ ᱜᱮᱭᱟ ᱛᱚ,
ᱦᱳᱭ ᱦᱳᱭ
ᱩᱸ ᱟᱫᱚ ᱦᱟᱸᱜ ᱠᱟᱹᱴᱤᱡ ᱟᱱᱟᱴ ᱨᱮ ᱢᱮᱱᱟᱜ ᱟᱠᱟᱜ ᱞᱮᱭᱟ, ᱟᱫᱚ ᱪᱟᱨᱟ ᱠᱚ ᱯᱟᱪᱮᱜ ᱦᱟᱸᱜ ᱜᱩᱡᱩᱜᱼᱟ᱾ ᱥᱮ ᱪᱮᱫ ᱞᱮᱠᱟ ᱰᱩᱵᱩᱡ ᱧᱚᱜ ᱠᱟᱱᱟ ᱛᱚ ᱾
ᱦᱳᱭ ᱦᱳᱭ ᱾
ᱦᱩᱸ
ᱟᱨ ᱪᱤ ᱵᱮᱱ ᱪᱤᱠᱟ ᱟᱨ ᱪᱤ ᱵᱮᱱ-ᱪᱤ ᱟ-ᱟᱨ ᱪᱮᱜ ᱵᱤᱱ ᱪᱤᱠᱟᱹᱭᱟ ᱪᱟᱨᱟ ᱠᱚ? ᱦᱚᱸ ᱟᱞᱮ ᱠᱚᱨᱮ ᱢᱟ ᱞᱟᱹᱴᱩᱜ ᱠᱟᱱ ᱜᱮᱭᱟ ᱫᱚᱢᱮ ᱟᱨ ᱫᱟᱜ ᱠᱚᱦᱚᱸ ᱚᱱᱠᱟ ᱵᱟᱹᱱᱩᱜᱚ ᱛᱮ ᱵᱟᱞᱮ ᱨᱚᱦᱚᱭ ᱫᱟᱲᱮᱭᱟᱜ ᱠᱟᱱᱟ ᱚᱱᱟ ᱛᱚᱞᱟ ᱠᱚ ᱮᱠᱫᱚᱢ ᱦᱟᱲᱟᱢ ᱜᱚᱫᱚᱜ ᱠᱟᱱ ᱛᱟᱞᱮᱭᱟ ᱪᱮᱫ ᱯᱮ ᱢᱮᱱᱟ
ᱟᱫᱚ ᱫᱟᱜ ᱠᱚ ᱵᱟᱹᱱᱩᱜ ᱜᱮᱭᱟ ᱮᱱᱛᱮ ᱠᱷᱮᱛ ᱵᱟᱹᱫᱽ ᱠᱚᱨᱮ ᱫᱚ
ᱦᱮᱸ ᱚᱱᱠᱟ ᱵᱟᱹᱱᱩᱜ ᱠᱟᱜ ᱪᱤᱠᱟᱹᱵᱤᱱ ᱟᱨ ᱫᱟᱜ ᱮᱢᱟᱭ ᱫᱟᱜ ᱡᱟᱹᱲᱤᱭ ᱠᱟᱱ ᱜᱮᱭᱟ ᱟᱫᱚ ᱡᱳᱨ ᱵᱟᱭ ᱫᱟᱜ ᱞᱮᱠᱷᱟᱱ ᱦᱚᱸᱛᱚ ᱠᱷᱮᱛ ᱢᱟ ᱵᱟᱝ ᱯᱮᱨᱮᱡᱚᱜ ᱠᱟᱱᱟ ᱥᱮ ᱦᱳᱭ ᱚᱱᱟ ᱤᱫᱤ ᱠᱟᱛᱮ ᱱᱟᱜ ᱟᱫᱚ ᱪᱮᱫ ᱦᱚᱸ ᱪᱤᱠᱟᱹ ᱵᱟᱞᱮ ᱫᱟᱲᱮᱜ ᱠᱟᱱᱟ ᱾
ᱟᱫᱚ ᱢᱟ ᱤᱭᱟᱹ ᱜᱷᱩᱰᱩ ᱜᱮᱫ ᱨᱮᱢᱟ ᱚᱱᱟ ᱤᱭᱟᱹ ᱨᱚᱥᱚᱜ ᱨᱮᱢᱟ ᱵᱟᱨ ᱤᱭᱟᱹ ᱨᱚᱱᱟ ᱵᱟᱝ ᱨᱚᱦᱚᱭ ᱜᱟᱱᱚᱜᱼᱟ ᱫᱟᱜ ᱵᱟᱝ ᱛᱟᱦᱮᱸ ᱞᱮᱠᱷᱟᱡ ᱾
ᱦᱳᱭ ᱦᱳᱭ ᱚᱱᱟ ᱠᱟᱛᱷᱟ ᱠᱟᱱᱟ, ᱟᱨ ᱚᱱᱟ ᱢᱟ ᱥᱟᱱᱟᱢ ᱦᱚᱲᱟᱜ ᱵᱟᱲᱟᱭ ᱜᱮᱥᱮ ᱾ ᱫᱟᱜ ᱵᱮᱜᱚᱨ ᱫᱚ ᱦᱩᱲᱩ ᱢᱟ ᱵᱟᱝ ᱜᱟᱱᱚᱜ ᱛᱟᱵᱚᱱ, ᱟᱨ ᱚᱱᱠᱟ ᱟᱭᱢᱟ ᱴᱚᱴᱷᱟ ᱠᱚᱨᱮ ᱦᱮᱱᱟᱜ ᱜᱮᱭᱟ ᱚᱱᱠᱟ ᱢᱤᱱᱤ ᱠᱚ ᱠᱮᱱᱮᱞ ᱫᱟᱜ ᱠᱚᱛᱮ ᱠᱚ ᱨᱚᱦᱚᱭ ᱵᱟᱲᱟᱭ ᱜᱮᱭᱟ ᱾ ᱛᱚᱵᱮ ᱟᱞᱮ ᱴᱚᱴᱷᱟ ᱠᱚᱨᱮ ᱫᱚ ᱚᱠᱚᱭᱟᱜ ᱦᱚᱸ ᱢᱤᱱᱤ ᱠᱚ ᱥᱮ ᱠᱮᱱᱮᱞ ᱠᱚᱫᱚ ᱵᱟᱹᱱᱩᱜ ᱠᱟ ᱛᱚ ᱟᱫᱚ ᱚᱱᱟ ᱤᱫᱤ ᱠᱟᱛᱮᱜ ᱦᱟᱸᱜ ᱥᱮᱨᱢᱟ ᱡᱟᱹᱲᱤ ᱵᱷᱚᱨᱥᱟ ᱜᱮ ᱪᱟᱥ ᱟᱞᱮ ᱾ ᱟᱨ ᱥᱮᱨᱢᱟ ᱨᱮ ᱢᱤᱫ ᱫᱷᱟᱣ ᱜᱮ, ᱟᱪᱪᱷᱟ ᱜᱚᱝᱠᱮ ᱟᱯᱮ ᱫᱚ ᱥᱮᱨᱢᱟ ᱨᱮ ᱛᱤᱱᱟᱹᱜ ᱫᱷᱟᱣ ᱯᱮ ᱨᱚᱦᱚᱭᱟ?
ᱟᱞᱮ ᱫᱚ ᱥᱮᱨᱢᱟ ᱨᱮᱫᱚ ᱵᱟᱨ ᱫᱷᱟᱣ ᱜᱚᱢᱠᱮ ᱟᱞᱮ ᱫᱚᱞᱮ ᱨᱚᱦᱚᱭ ᱜᱮᱭᱟ ᱾ ᱟᱫᱚ ᱦᱟᱸᱜ ᱱᱚᱠᱟ ᱢᱮᱱ ᱞᱮᱠᱷᱟᱡ ᱫᱚ ᱟᱞᱮ ᱫᱚ ᱦᱟᱸᱜ ᱞᱟᱛᱟᱨ ᱫᱤᱥᱚᱢ ᱞᱮ ᱯᱟᱲᱟᱜ ᱠᱟᱱᱟ ᱦᱳᱭ ᱥᱮ ᱾
ᱦᱳᱭ ᱦᱳᱭ ᱦᱳᱭ ᱞᱟᱛᱟᱨ ᱫᱤᱥᱚᱢ ᱢᱟᱱᱮ ᱱᱟᱢᱟᱞ ᱡᱟᱦᱟᱸ ᱠᱚ ᱢᱮ
ᱦᱳᱭ ᱦᱳᱭ ᱟᱫᱚ ᱦᱟᱸᱜ ᱫᱟᱜ ᱠᱚ ᱟᱨ ᱱᱚᱠᱟ ᱠᱟᱹᱴᱤᱡ ᱡᱩᱫᱤ ᱵᱟᱨ-ᱯᱮ ᱫᱤᱱ ᱜᱟᱱ ᱫᱟᱜ ᱟᱞᱮᱭᱟ ᱟᱫᱚ ᱞᱮ ᱤᱭᱟᱹ ᱰᱩᱵᱩᱡ ᱜᱚᱫᱚᱜᱼᱟ ᱦᱳᱭ ᱥᱮ ᱾
ᱦᱳᱭ ᱦᱳᱭ ᱦᱳᱭ ᱚᱱᱟ ᱦᱚᱸ ᱢᱤᱫᱴᱮᱱ ᱠᱟᱛᱷᱟ ᱠᱟᱱᱟ ᱚᱱᱟ ᱫᱚ ᱟᱸᱡᱚᱢ ᱵᱟᱲᱟ ᱦᱳᱭ ᱠᱟᱱᱟ ᱚᱱᱠᱟ ᱢᱟᱱᱮ ᱮᱸ ᱡᱟᱹᱥᱛᱤ ᱫᱟᱜ ᱞᱮᱠᱷᱟᱱ ᱮᱸ ᱚᱱᱛᱮ ᱫᱚ ᱪᱟᱬ ᱜᱮ ᱦᱩᱸ ᱰᱩᱵᱩᱡᱚᱜᱼᱟ ᱥᱮ ᱪᱮᱫ?
ᱦᱮᱸ-ᱦᱮᱸ ᱾ ᱟᱨ ᱜᱚᱝᱠᱮ ᱟᱯᱮ ᱥᱮᱱ ᱫᱚ ᱛᱮᱨᱮ ᱚᱱᱠᱟ ᱤᱭᱟᱹ ᱠᱷᱮᱛ ᱠᱚᱨᱮ ᱫᱚ ᱦᱟᱹᱠᱩ ᱠᱚᱠᱚ ᱧᱟᱢᱚᱜ ᱜᱮᱭᱟ ᱥᱮ ᱵᱟᱝ?
ᱦᱳᱭ ᱧᱟᱢᱚᱜ ᱟᱠᱚ ᱚᱱᱠᱟ ᱫᱚ ᱠᱷᱮᱛ ᱦᱳᱭ ᱧᱟᱢ ᱫᱚᱠᱚ ᱧᱟᱢᱚᱜᱼᱟ ᱾ ᱛᱚᱵᱮ ᱚᱱᱟ ᱫᱟᱜ ᱠᱚ ᱵᱟᱝ ᱛᱟᱦᱮᱸ ᱞᱮᱱᱠᱷᱟᱱ ᱢᱟ ᱦᱟᱹᱠᱩ ᱦᱚᱸ ᱵᱟᱝ ᱠᱟᱴᱠᱚᱢ ᱦᱚᱸ ᱵᱟᱝ ᱾
ᱚᱸ ᱮᱛᱚ
ᱦᱳᱸ ᱟᱨ ᱪᱮᱜ ᱵᱮᱱ ᱪᱤᱠᱟᱹ ᱵᱟᱲᱟᱭᱟ ᱞᱟᱹᱭ ᱵᱤᱱ ᱢᱟ ᱦᱳᱭ ᱥᱮ?
ᱦᱚᱝ ᱦᱳᱭ ᱾
ᱦᱩᱸ ᱾
ᱟᱞᱮ ᱥᱮᱱ ᱢᱟ ᱜᱚᱝᱠᱮ ᱪᱮᱫ ᱞᱤᱧ ᱢᱮᱱᱟ ᱟᱞᱮ ᱥᱮᱱ ᱦᱚᱸ ᱫᱚᱢᱮ ᱦᱟᱹᱠᱩ ᱠᱚ ᱱᱤᱭᱟᱹ ᱥᱤᱡᱤᱱ ᱨᱮᱢᱟ ᱦᱟᱹ ᱠᱩ ᱫᱚᱢᱮ ᱞᱮ ᱡᱚᱢ ᱵᱟᱲᱟ ᱠᱚᱜᱮᱭᱟ ᱦᱳᱭ ᱥᱮ ᱾
ᱚᱻ
ᱦᱟᱹᱠᱩ ᱠᱚ ᱫᱚᱢᱮ ᱠᱚ ᱨᱟᱠᱟᱵᱚᱜ ᱜᱮᱭᱟ ᱚᱱᱠᱟ ᱠᱷᱮᱛ ᱠᱚᱨᱮ ᱩᱢ ᱡᱟᱦᱟᱸ ᱠᱚ ᱜᱟᱹᱰᱭᱟᱹ ᱠᱚ ᱢᱮᱱᱟᱜ ᱟᱠᱟᱜᱼᱟ ᱚᱱᱟ ᱠᱚ ᱠᱚᱨᱮᱱ ᱦᱟᱹᱠᱩ ᱠᱚ ᱡᱚᱛᱚ ᱾
ᱦᱳᱭ-ᱦᱳᱭ ᱟᱫᱚ ᱛᱟᱦᱚᱞᱮ ᱫᱟᱜ ᱠᱚ ᱦᱮᱱᱟᱜᱼᱟ ᱞᱟᱹᱭᱮᱜ ᱜᱮᱭᱟ ᱵᱤᱱ ᱛᱟᱦᱚᱞᱮ ᱢᱤᱫ ᱵᱟᱨ ᱚᱱᱠᱟ ᱡᱮ ᱠᱟᱴᱠᱚᱢ ᱠᱚᱯᱮ ᱡᱚᱢ ᱵᱟᱲᱟᱭᱮᱫ ᱠᱚᱣᱟ ᱥᱮ ᱵᱟᱝ?
ᱦᱳᱭ ᱜᱚᱝᱠᱮ ᱟᱨ ᱦᱟᱹᱠᱩ ᱠᱟᱴᱠᱚᱢ ᱠᱚᱫᱚᱞᱮ ᱡᱚᱢᱮᱜ ᱠᱚ ᱜᱮᱭᱟ ᱟᱞᱮ ᱥᱮᱫ ᱫᱚ ᱜᱚᱸᱜᱷᱦᱟ ᱵᱟᱠᱚ ᱧᱟᱢᱚᱜᱼᱟ ᱾ ᱠᱟ ᱢᱮᱱ-ᱮᱠᱷᱟᱡ ᱫᱚ ᱦᱮᱥᱮ ᱠᱟᱴᱠᱚᱢ ᱠᱚᱫᱚ ᱦᱟᱸᱜ ᱚᱱᱠᱟ ᱢᱮᱱ ᱞᱮᱠᱷᱟᱡ ᱦᱚᱸ ᱠᱟᱴᱠᱚᱢ ᱠᱚᱫᱚ ᱦᱟᱸᱜ ᱢᱮᱱ ᱞᱮᱠᱷᱟᱱ ᱫᱚ ᱵᱟᱝ ᱠᱚ ᱧᱟᱢᱚᱜ ᱜᱮᱭᱟ ᱚᱱᱠᱟ ᱡᱟᱹᱥ ᱧᱚᱜ ᱫᱚ ᱦᱳᱭ ᱥᱮ ᱟᱫᱚ ᱧᱮᱞ ᱵᱟᱲᱟᱜ ᱟᱠᱚ ᱵᱟᱹᱧ ᱵᱟᱨᱟᱭᱟ ᱟᱫᱚ ᱦᱩᱡᱩ ᱮ ᱦᱩᱰᱤᱧ ᱦᱩᱰᱤᱧ ᱠᱟᱴᱠᱚᱢ ᱛᱚ ᱟᱞᱮ ᱥᱮᱱ ᱫᱚ ᱚᱱᱠᱟ ᱞᱟᱴᱩ ᱠᱟᱴᱠᱚᱢ ᱠᱚᱫᱚ ᱵᱟᱹᱱᱩᱜ ᱠᱟᱜ ᱠᱚᱣᱟ ᱡᱟᱦᱟᱸ ᱫᱷᱤᱨᱤ ᱠᱟᱴᱠᱚᱢ ᱠᱚᱵᱚᱱ ᱢᱮᱛᱟ ᱦᱟᱠᱚ ᱠᱟᱱᱟ
ᱟᱪᱪᱷᱟ ᱟᱪᱪᱷᱟ
ᱦᱩᱸ
ᱦᱳᱭ ᱦᱳᱭ ᱦᱳᱭ ᱾
ᱛᱟᱦᱚᱞᱮ ᱜᱚᱢᱠᱮ ᱟᱯᱮᱥᱮᱱ ᱫᱚ ᱢᱮᱱ ᱠᱮᱫᱟ ᱵᱮᱱ ᱵᱩᱨᱩ ᱧᱚᱜ ᱜᱮ ᱛᱟᱵᱮᱱᱟ ᱛᱚ ᱜᱚᱢᱠᱮ ᱚᱱᱟ ᱵᱩᱨᱩ ᱠᱚᱨᱮᱱᱟᱜ ᱫᱚ ᱜᱚᱝᱠᱮ ᱟᱹᱰᱤ ᱠᱤᱪᱷᱩ ᱧᱟᱢᱚᱜ ᱜᱮᱭᱟ ᱛᱚ ᱵᱩᱨᱩ ᱠᱚ ᱵᱩᱨᱩ ᱠᱚᱨᱮ ᱫᱚ
ᱦᱳᱭ ᱧᱟᱢ ᱧᱟᱢ ᱵᱩᱨᱩ ᱠᱚᱨᱮ ᱫᱚ ᱫᱚᱢᱮ ᱡᱟᱹᱥᱛᱤ ᱜᱮ ᱧᱟᱢᱚᱜᱼᱟ
ᱚᱻᱦᱳᱭ ᱛᱚ
ᱡᱚ ᱵᱤᱞᱤ ᱠᱚ ᱡᱮᱞᱮᱠᱟ ᱛᱮᱨᱮᱞ ᱛᱟᱨᱚᱵ ᱠᱚ ᱦᱮᱱᱟᱜᱼᱟ ᱢᱮᱨᱟᱞ ᱠᱚ ᱦᱮᱸ ᱚᱱᱠᱟ ᱟᱭᱢᱟ ᱠᱤᱪᱷᱩ ᱧᱟᱢᱚᱜ ᱜᱮᱭᱟ
ᱦᱳᱭ ᱛᱟᱦᱚᱞᱮ ᱜᱚᱢᱠᱮ ᱚᱱᱠᱟ ᱨᱳᱜᱽ ᱟᱡᱟᱨ ᱠᱚᱨᱮᱱᱟᱜ ᱛᱚ ᱨᱟᱱ ᱠᱚᱦᱚᱸ ᱧᱟᱯᱟᱢᱚᱜ ᱜᱮᱭᱟ ᱥᱮ ᱵᱟᱝ
ᱟᱫᱚ ᱜᱚᱢᱠᱮ ᱨᱳᱜᱽ ᱟᱡᱟᱨ ᱠᱚᱨᱮᱱᱟᱜ ᱨᱟᱱ ᱫᱚ ᱧᱟᱯᱟᱢ ᱜᱮᱭᱟ ᱛᱚᱵᱮ ᱚᱱᱟ ᱦᱚᱸ ᱛᱚ ᱥᱟᱱᱟᱢ ᱦᱚᱲᱟᱜ ᱵᱟᱲᱟᱭ ᱢᱟ ᱵᱟᱹᱱᱩᱜ ᱟ ᱥᱮ ᱚᱱᱠᱟ ᱨᱟᱱ ᱠᱚᱢᱟ ᱨᱮᱸᱦᱮᱫ ᱠᱚᱛᱮ ᱜᱮ ᱡᱟᱹᱥᱛᱤ ᱵᱮᱱᱟᱜᱼᱟ ᱥᱮ
ᱦᱳᱭ ᱦᱳᱭ
ᱟᱫᱚ ᱚᱱᱟ ᱦᱟᱸᱜ ᱥᱟᱱᱟᱢ ᱦᱚᱲᱟᱜ ᱵᱟᱲᱟᱭ ᱵᱟᱝ ᱛᱟᱦᱮᱱ ᱛᱟᱵᱚᱱᱟ ᱚᱱᱟ ᱵᱚᱱ ᱠᱚᱭᱚᱜ ᱛᱚ ᱟᱨᱦᱚᱸ ᱵᱟᱵᱚᱱ ᱵᱩᱡ ᱫᱟᱲᱮᱭᱟᱜᱼᱟ ᱱᱚᱣᱟ ᱫᱚ ᱨᱟᱱ ᱠᱟᱱᱟ ᱢᱮᱱᱛᱮ ᱟᱨ ᱡᱟᱦᱟᱸᱭᱮ ᱵᱟᱲᱟᱭᱟ ᱩᱱᱤ ᱫᱚ ᱧᱟᱢ ᱠᱮᱜᱼᱟᱭ ᱢᱟᱱᱮ ᱥᱚᱝᱜᱮ ᱥᱚᱝᱜᱮ ᱦᱟᱛᱟᱣᱟᱭ ᱥᱮ ᱟᱹᱜᱩᱭᱟᱭ ᱟᱫᱚ ᱚᱠᱟ ᱠᱚ ᱨᱟᱱ ᱠᱟᱱᱟ ᱚᱠᱟ ᱠᱚ ᱵᱟᱝ ᱨᱟᱱ ᱠᱟᱱᱟ ᱚᱱᱟ ᱛᱚ ᱱᱮ ᱦᱚᱲᱟᱜ ᱫᱚ ᱵᱟᱲᱟᱭ ᱵᱟᱹᱱᱩᱜ ᱟᱠᱟᱫᱼᱟ ᱟᱨ ᱡᱟᱦᱟᱸᱭ ᱠᱚ ᱵᱟᱲᱟᱭᱟ ᱩᱱᱠᱩ ᱫᱚ ᱨᱟᱱ ᱢᱩᱨᱜᱟᱹᱱ ᱠᱚ ᱵᱮᱱᱟᱣᱮᱫ ᱜᱮᱭᱟ ᱟᱨ ᱚᱱᱠᱟ ᱦᱚᱲ ᱠᱚᱠᱚ ᱨᱟᱱ ᱵᱮᱥᱮᱫ ᱠᱚᱜᱮᱭᱟ
ᱦᱳᱭ ᱦᱳᱭ ᱟᱞᱮ ᱥᱮᱱ ᱜᱚᱢᱠᱮ ᱱᱚᱝᱠᱟ ᱢᱮᱱ ᱞᱮᱠᱷᱟ ᱫᱚ ᱦᱟᱸᱜ ᱯᱮᱥᱮᱱ ᱜᱮ ᱦᱟᱸᱜ ᱚᱱᱠᱟ ᱦᱟᱸᱜ ᱟᱹᱞᱤᱧ ᱢᱤᱫᱴᱟᱝ ᱨᱟᱱ ᱠᱚ ᱢᱮᱛᱟᱞᱤᱧ ᱠᱟᱱ ᱛᱟᱦᱮᱱᱟ ᱦᱳᱭ ᱥᱮ ᱮᱸ ᱡᱟᱦᱟᱸ ᱠᱚ ᱢᱮᱛᱟᱜ ᱠᱟᱱᱟ ᱚᱱᱟ ᱰᱟᱴᱟ ᱠᱚ ᱦᱟᱹᱥᱩ ᱵᱚᱱᱟ ᱛᱚ ᱡᱩᱫᱤ ᱠᱟᱹᱴᱤᱡ ᱦᱮᱲᱮᱢ ᱡᱤᱱᱤᱥ ᱠᱚ ᱵᱤᱥᱤ ᱵᱚᱱ ᱡᱚᱢ ᱵᱟᱹᱲᱛᱤ ᱠᱟᱜ ᱠᱷᱟᱜ ᱫᱚ ᱟᱫᱚ ᱚᱱᱟ ᱰᱟᱴᱟ ᱦᱟᱹᱥᱩ ᱨᱮᱱᱟᱜ ᱨᱟᱱ ᱫᱚ ᱢᱤᱫᱴᱟᱝ ᱦᱟᱸᱜ ᱚᱱᱟ ᱨᱮᱦᱮᱫ ᱨᱟᱱ ᱠᱟᱱᱟ ᱦᱳᱭᱥᱮ ᱚᱱᱠᱟ ᱫᱚ ᱦᱟᱸᱜ ᱢᱮᱱᱛᱮ ᱦᱟᱸᱜ ᱚᱱᱟ ᱴᱤᱠᱴᱤᱠᱤ ᱫᱟᱨᱮ ᱡᱟᱦᱟᱸ ᱠᱚ ᱢᱮᱛᱟᱜ ᱠᱟᱱᱟ
ᱴᱤᱠ ᱴᱤᱠᱤ ᱫᱟᱨᱮ ᱟᱫᱚ ᱚᱱᱟ ᱦᱟᱸᱜ ᱟᱹᱞᱤᱧ ᱵᱟᱹᱞᱤᱧ ᱧᱮᱞ ᱟᱠᱟᱫᱼᱟ ᱟᱫᱚ ᱚᱠᱟ ᱞᱮᱠᱟᱱ ᱫᱟᱨᱮ ᱠᱟᱱᱟ ᱚᱱᱟ ᱠᱟᱹᱴᱤᱡ ᱵᱮᱱ ᱞᱟᱹᱭ ᱟᱹᱞᱤᱧ ᱠᱷᱟᱱ
ᱚ ᱚᱱᱟ ᱫᱚ ᱫᱟᱨᱮ ᱠᱚ ᱢᱮᱛᱟᱜ ᱠᱟᱱᱟ ᱜᱚᱝᱠᱮ ᱚᱱᱟ ᱡᱟᱦᱟᱸ ᱡᱷᱟᱹᱞᱤᱜᱼᱟ ᱵᱟᱝ ᱚᱱᱮ ᱤᱭᱟᱹ ᱠᱚᱨᱮ ᱡᱟᱸᱜᱟ ᱯᱚᱨᱮ ᱚᱱᱮ ᱤᱭᱟᱹ ᱞᱮᱠᱟ ᱚᱱᱮ ᱡᱟᱹᱱᱩᱢ ᱞᱮᱠᱟ ᱚᱱᱮ ᱜᱚᱦᱚᱲ ᱞᱮᱠᱷᱟᱡ ᱜᱮ ᱚᱱᱮ ᱥᱟᱸᱜᱮ ᱜᱮ ᱤᱭᱟᱹ ᱦᱩᱰᱤᱧ ᱦᱩᱰᱤᱧ ᱚᱱᱮ ᱨᱚ ᱞᱮᱠᱟᱱ ᱠᱚ ᱚᱱᱮ ᱤᱭᱟᱹ ᱠᱚᱜ ᱫᱚ ᱫᱟᱨᱮ ᱠᱚᱨᱮ
ᱚ ᱟᱪᱪᱷᱟ ᱟᱪᱪᱷᱟ ᱟᱪᱪᱷᱟ ᱦᱳᱭ ᱦᱳᱭ
ᱦᱮᱸ ᱚᱱᱮ ᱪᱤᱢᱠᱟᱹ ᱞᱮᱠᱷᱟᱡ ᱵᱟᱝ ᱞᱟᱴᱷᱟ ᱜᱚᱫᱚᱜᱼᱟ ᱚᱱᱮ ᱡᱩᱫᱤ ᱵᱮᱱ ᱯᱚᱦᱚᱲᱟ ᱚᱱᱟ ᱛᱤ ᱠᱚᱨᱮ
ᱦᱳᱭ ᱦᱳᱭ ᱵᱩᱡᱟᱹᱣ ᱠᱮᱫᱼᱟ ᱞᱤᱧ ᱵᱩᱡᱟᱹᱣ ᱠᱮᱫᱼᱟ ᱞᱤᱧ
ᱦᱳᱭ ᱦᱳᱭ ᱦᱳᱭ ᱚᱱᱟ ᱚᱱᱟ ᱨᱮᱦᱮᱫ ᱡᱩᱫᱤ ᱵᱮᱱ ᱛᱚᱜᱚᱡ ᱟᱥᱮ ᱚᱱᱟ ᱥᱟᱯᱷᱟ ᱠᱟᱛᱮ ᱚᱱᱟ ᱟᱵᱩᱜ ᱥᱟᱯᱷᱟ ᱠᱟᱛᱮᱫ ᱨᱟᱥᱟ ᱛᱮ ᱡᱩᱫᱤ ᱠᱟᱹᱴᱤᱡ ᱵᱤᱱ ᱤᱭᱟᱹ ᱚᱱᱟ ᱡᱮᱢᱚᱱ ᱵᱚᱱ ᱤᱭᱟᱹ ᱠᱚ ᱫᱟᱜ ᱠᱚᱵᱚ ᱧᱩ ᱵᱟᱲᱟᱭ᱾ ᱟᱫᱚ ᱚᱱᱟ ᱫᱚ ᱵᱟᱝ ᱧᱩ ᱞᱟᱜᱟᱜᱼᱟ ᱟᱫᱚ ᱦᱟᱸᱜ ᱠᱚᱯᱮᱫ ᱠᱟᱛᱮ ᱦᱟᱸᱜ ᱤᱭᱟᱹ ᱵᱩᱰᱨᱩᱡ ᱜᱤᱰᱤ᱾
ᱚ ᱟᱪᱪᱷᱟ ᱟᱪᱪᱷᱟ ᱟᱪᱪᱷᱟ
ᱚᱸ ᱦᱳᱭ ᱚᱱᱟ ᱦᱮᱛᱮᱫ ᱛᱮᱜᱮ ᱜᱚᱝᱠᱮ ᱟᱫᱚ ᱠᱚ ᱢᱮᱱ ᱜᱮᱭᱟ ᱛᱚ ᱨᱤᱜᱩᱱᱫ ᱠᱚᱠᱚ ᱪᱟᱵᱟᱜᱼᱟ ᱥᱮ ᱰᱟᱴᱟ ᱦᱟᱹᱥᱩ ᱠᱚ ᱪᱟᱵᱟᱜᱼᱟ ᱟᱪᱪᱷᱟ
ᱚ ᱚ
ᱦᱩᱸ ᱟᱫᱚ ᱦᱟᱸᱜ ᱟᱨᱚ ᱨᱟᱱ ᱠᱚᱫᱚ ᱦᱟᱸᱜ ᱢᱮᱱᱟᱜ ᱠᱟᱫᱟ ᱟᱫᱚ ᱦᱟᱸᱜ ᱜᱚᱢᱠᱮ ᱚᱱᱠᱟ ᱢᱮᱱ ᱛᱮᱫᱚ ᱦᱟᱸᱜ ᱟᱨ ᱡᱟᱦᱟᱸ ᱴᱟᱭᱯᱷᱩᱰ ᱠᱚᱵᱚᱱ ᱨᱩᱣᱟᱹᱜ ᱜᱮᱭᱟ ᱛᱚ ᱚᱱᱟ ᱦᱚᱸ ᱜᱚᱢᱠᱮ ᱢᱤᱫᱴᱟᱝ ᱫᱟᱨᱮ ᱨᱮᱱᱟᱜ ᱪᱷᱟᱞ ᱦᱟᱸᱜ ᱚᱱᱟ ᱦᱟᱸᱜ ᱧᱩᱛᱩᱢ ᱦᱚᱸ ᱦᱟᱜ ᱞᱤᱧ ᱦᱤᱲᱤᱧ ᱮᱫᱟ ᱦᱟᱸᱜ ᱵᱟᱠᱷᱟᱡ ᱦᱟᱸᱜ ᱦᱮᱸ ᱟᱫ